ᱦᱮᱞᱳ᱾
ᱡᱚᱦᱟᱨ ᱜᱮ᱾
ᱡᱚᱦᱟᱨ ᱜᱮ᱾ ᱪᱮᱜ ᱠᱚᱯᱮ ᱪᱤᱠᱟᱹ ᱵᱟᱲᱟᱭᱮᱫ ᱜᱮᱭᱟ ᱦᱮᱸ ᱵᱮᱥ ᱵᱟᱲᱟ ᱜᱮᱭᱟ ᱞᱮ᱾
ᱦᱳᱭ ᱪᱮᱫ ᱦᱚᱸ ᱵᱟᱝᱟ ᱱᱤᱛᱳᱜ ᱫᱚ ᱟᱸ ᱪᱮᱫ ᱦᱚᱸ ᱵᱟᱝᱟ ᱱᱚᱜᱼᱚᱭ ᱱᱤᱛᱚᱜ ᱜᱤ ᱡᱚᱢ ᱵᱟᱲᱟ ᱠᱩ ᱦᱩᱭ ᱠᱟᱛᱮᱜ ᱞᱮ ᱫᱩᱲᱩᱵ ᱵᱟᱲᱟᱣ ᱠᱟᱱᱟ᱾ ᱱᱮᱛᱟᱨ ᱠᱟᱹᱢᱤ ᱠᱟᱱᱟ ᱟᱫᱚ ᱚᱝᱠᱟ ᱦᱳᱭ ᱫᱟᱜ ᱠᱚ ᱟᱹᱣᱨᱤ ᱡᱟᱹᱲᱤ ᱛᱮ ᱱᱤᱛᱚᱜ ᱵᱚᱞᱮ ᱠᱷᱮᱛ ᱠᱚ ᱠᱟᱹᱢᱤ ᱵᱟᱝ ᱮᱦᱚᱵ ᱠᱟᱱ ᱛᱟᱞᱮᱭᱟ᱾
ᱟᱞᱮ ᱥᱮᱫ ᱦᱚᱸ ᱵᱟᱝ ᱮᱦᱚᱵ ᱠᱟᱱ ᱜᱮᱭᱟ᱾
ᱦᱳᱭ ᱛᱚᱵᱮ ᱫᱟᱜ ᱡᱟ ᱟᱯᱮ ᱥᱮᱱ ᱫᱚ?
ᱦᱮᱸ?
ᱫᱟᱜ ᱡᱟᱹᱲᱤ ᱠᱩ ᱪᱤᱫ ᱟᱯᱮ ᱥᱮᱱ ᱫᱚ ᱪᱮᱫ ᱞᱮᱠᱟᱭ ᱫᱟᱜᱮᱜ ᱠᱟᱱ ᱜᱮᱭᱟ ᱥᱮ ᱵᱟᱝ?
ᱠᱟᱹᱴᱤᱡ ᱠᱟᱹᱴᱤᱡ ᱠᱟᱹᱴᱤᱡ ᱠᱟᱹᱴᱤᱡ ᱧᱩᱨᱩᱜ ᱠᱟᱱᱟ᱾ ᱦᱩᱸ ᱦᱩᱸ ᱠᱟᱹᱴᱤᱡ ᱠᱟᱹᱴᱤᱡ ᱧᱩᱨᱩᱜ ᱠᱟᱱᱟ᱾ ᱦᱚᱞᱟ ᱢᱟᱦᱫᱷᱮᱨ ᱠᱷᱚᱱᱟᱜ ᱫᱟᱜᱮᱟᱭ ᱛᱚ ᱡᱟᱹᱲᱤᱭ ᱮᱫ ᱜᱮᱭᱟᱭ᱾ ᱤᱱᱠᱟᱹ ᱫᱚ ᱠᱟᱹᱴᱤᱡ ᱠᱟᱹᱴᱤᱡ ᱜᱮ ᱟᱫᱚ ᱡᱳᱨ ᱜᱮ ᱵᱟᱝᱟ᱾
ᱢᱟᱱᱮ ᱚᱱᱟ ᱠᱚ ᱞᱟᱹᱭ ᱞᱮᱠᱟ ᱛᱷᱚᱲᱟ ᱵᱟᱨ ᱯᱮ ᱫᱤᱱ ᱞᱟᱹᱴᱩ ᱢᱟᱪᱷᱟ ᱵᱟᱭ ᱫᱟᱜᱟ, ᱦᱳᱭ᱾ ᱰᱷᱤᱨ ᱧᱚᱜ ᱮ ᱫᱟᱜ ᱟᱵᱚᱱᱟ ᱛᱚᱵᱮ ᱟᱹᱱᱤᱡ ᱜᱮ ᱠᱷᱮᱛ ᱠᱚᱨᱮ ᱦᱚᱸ ᱯᱮᱨᱮᱡᱚᱜᱼᱟ ᱦᱳᱭ ᱥᱮ ᱟᱨ ᱵᱟᱝ ᱠᱷᱟᱱ ᱱᱤᱝ ᱠᱟ ᱫᱟᱜ ᱛᱮᱫᱚ ᱠᱷᱮᱛ ᱠᱚᱨᱮ ᱦᱚᱸ ᱵᱟᱝ ᱞᱟᱜᱟᱜᱼᱟ ᱟᱨ ᱠᱷᱮᱛ ᱨᱮ ᱫᱟᱜ ᱵᱟᱝ ᱞᱟᱜᱟᱣ ᱞᱮᱱᱠᱷᱟᱡ ᱪᱤᱠᱟ ᱠᱟᱛᱮᱫ ᱵᱚᱱ ᱪᱟᱥ-ᱵᱟᱥᱟ?
ᱦᱩᱸ ᱦᱩᱸ ᱚᱱᱟ ᱞᱟᱹᱜᱤᱫ ᱛᱮᱜᱮ ᱵᱟᱭ ᱜᱟᱱᱚᱜ ᱠᱟᱱᱟ ᱠᱟᱹᱢᱤ ᱠᱚᱦᱚᱸ ᱵᱟᱹᱫ
ᱟᱞᱮ ᱥᱮᱱ ᱫᱚ ᱱᱤᱛ ᱛᱮᱫᱚ ᱟᱭᱢᱟ ᱞᱮ ᱨᱚᱦᱚᱭ ᱠᱮᱭᱟ ᱟᱭᱢᱟ ᱜᱟᱱ ᱜᱮ ᱚᱱᱮ ᱠᱚ ᱞᱟᱹᱭᱟ ᱜᱮᱥᱮ ᱨᱚᱦᱚᱭ ᱵᱟᱨᱟ ᱵᱟᱨᱤ ᱠᱮᱭᱟᱞᱮ ᱦᱳᱭ ᱥᱮ?
ᱦᱩᱸ ᱦᱩᱸ᱾
ᱟᱭᱢᱟ ᱨᱚᱦᱚᱭ ᱵᱟᱨᱟᱵᱟᱹᱨᱤ ᱦᱩᱭ ᱠᱚᱜ ᱛᱟᱞᱮᱭᱟ ᱟᱫᱚ ᱱᱤᱛᱚᱜ ᱠᱤ ᱫᱟᱜ ᱵᱟᱝ ᱛᱮ ᱯᱷᱮᱰ ᱜᱮ ᱨᱮᱦᱚᱸ ᱦᱩᱰᱤᱧ ᱜᱮᱭᱟ᱾
ᱦᱩᱸ᱾
ᱪᱮᱫ ᱞᱤᱧ ᱞᱟᱹᱭᱟ, ᱟᱭᱢᱟ ᱛᱟᱭᱚᱢ ᱮᱱᱟ, ᱵᱚᱞᱮ ᱨᱚᱦᱚᱭ, ᱱᱮᱥ ᱫᱚ ᱟᱭᱢᱟᱨ ᱛᱟᱭᱚᱢ ᱮᱱᱟ, ᱟᱨ ᱵᱟᱝᱠᱷᱟᱱ ᱥᱟᱱ ᱵᱷᱩᱨ ᱮᱱᱟ, ᱦᱳᱭ ᱥᱮ ᱾
ᱦᱩᱸᱼ, ᱟᱞᱮ ᱥᱮᱫ ᱦᱚᱸ, ᱮᱸ ᱫᱟᱜ ᱵᱟᱝ ᱠᱷᱟᱹᱛᱤᱨ ᱛᱮᱜᱮ, ᱦᱩᱸᱻ
ᱦᱳᱭ, ᱾
ᱦᱚᱼ ᱞᱮ
ᱟᱼ ᱞᱟᱹᱭ, ᱮᱜᱼᱟᱹᱞᱤᱧ, ᱠᱤ ᱟᱪᱪᱷᱟ, ᱵᱟᱯᱞᱟ ᱠᱚ, ᱤᱫᱤ ᱠᱟᱛᱮᱜ ᱞᱟᱝ ᱨᱚᱲᱟ, ᱟᱯᱮ ᱥᱮᱱ ᱵᱟᱯᱞᱟ ᱠᱚ, ᱪᱮᱫ ᱞᱮᱠᱟ? ᱞᱟ, ᱦᱩᱭᱩᱜ ᱛᱟᱸᱦᱮᱱᱟ, ᱠᱟᱹᱴᱤᱡ ᱮᱢ ᱞᱟᱹᱭᱟ?
ᱪᱮᱫ? ᱵᱟᱯᱞᱟᱜ, ᱚᱠᱟ ᱟᱛᱳ?
ᱡᱮᱢᱚᱱ, ᱟᱵᱚ ᱵᱚᱱ, ᱵᱟᱯᱞᱟᱜ ᱠᱟᱱᱟ
ᱪᱮᱜ ᱵᱟᱯᱞᱟᱣᱟ? ᱦᱩᱸᱻ ᱦᱩᱸ, ᱦᱩᱸᱻ ᱦᱩᱸ ᱾
ᱟᱵᱚ, ᱥᱟᱱᱛᱟᱲ ᱦᱚᱯᱚᱱᱟᱜ ᱵᱟᱯᱞᱟ, ᱡᱮᱢᱚᱱ ᱴᱚᱴᱷᱟ, ᱴᱚᱴᱷᱟ ᱨᱮ ᱾ ᱛᱷᱚᱲᱟ, ᱵᱷᱮᱜᱟᱨ, ᱵᱷᱮᱜᱟᱨ ᱧᱚᱜ, ᱦᱩᱭᱩᱜ ᱛᱟᱦᱮᱸᱱᱟ ᱾ ᱦᱳᱭ, ᱟᱯᱮ ᱚᱱᱠᱟ
ᱟᱞᱮ ᱥᱮᱫ ᱫᱚ, ᱪᱮᱫ ᱠᱟᱧ ᱞᱟᱹᱭ ᱜᱮᱭᱟ? ᱚᱱᱠᱟ ᱫᱚ, ᱢᱤᱫ ᱢᱤᱫ ᱜᱮ, ᱛᱟᱵᱚᱱᱟ, ᱯᱟᱞᱮ, ᱡᱟᱦᱟᱸ ᱛᱚᱼᱦᱚ, ᱠᱚᱲᱟ ᱯᱟᱥᱴᱟ ᱨᱮᱱ ᱜᱮ, ᱢᱟᱲᱟᱝ ᱠᱚ, ᱦᱤᱡᱩᱜ ᱜᱮᱭᱟ ᱾ ᱟᱨ, ᱤᱱᱟᱹ ᱵᱟᱫᱽ ᱫᱚ, ᱩᱱᱠᱩ, ᱠᱩᱥᱤ ᱠᱷᱟᱱ ᱫᱚᱠᱚ, ᱤᱱᱟᱹ ᱵᱟᱫ ᱫᱚ, ᱠᱩᱲᱤ ᱥᱮᱫ ᱨᱤᱱ ᱠᱚ, ᱪᱟᱞᱟᱜ ᱜᱮᱭᱟ, ᱠᱚᱲᱟ ᱚᱲᱟᱜ ᱠᱚ, ᱟᱨ ᱠᱚᱲᱟ ᱠᱚ ᱧᱮᱞᱮ ᱜᱮᱭᱟ ᱠᱚ ᱾ ᱟᱨ ᱤᱱᱟᱹ ᱛᱟᱭᱚᱢ ᱛᱮ, ᱠᱩᱥᱤ ᱠᱷᱟᱡ ᱫᱚ ᱢᱟᱱᱮ, ᱥᱟᱨ ᱥᱟᱹᱜᱩᱱ ᱟᱠᱚ ᱟᱫᱚ, ᱚᱠᱟ ᱠᱚᱨᱮ ᱮᱸᱼ, ᱜᱟᱱᱚᱜ ᱠᱟᱱ ᱜᱮ, ᱵᱟᱝ ᱜᱟᱱᱚᱜ ᱠᱟᱱ ᱜᱮ ᱾ ᱥᱟᱹᱜᱩᱱᱚᱜ ᱠᱟᱱᱟ, ᱚᱥᱟᱹᱜᱩᱱᱚᱜ ᱠᱟᱱᱟ, ᱚᱱᱮ ᱚᱱᱟ ᱠᱚᱜᱮ ᱠᱚ, ᱧᱮᱞᱟ ᱠᱚ, ᱟᱨ, ᱵᱟᱠᱷᱟᱡ ᱫᱚ, ᱵᱚᱸᱜᱟᱭ ᱟᱠᱚ ᱵᱟᱝ ᱥᱟᱹᱜᱩᱱ ᱠᱚᱜ ᱠᱷᱟᱡ ᱫᱚ, ᱦᱮᱸᱻ ᱾
ᱦᱳᱭ ᱾
ᱮᱨᱮ, ᱵᱚᱸᱜᱟ ᱥᱮ, ᱪᱮᱫ ᱵᱚᱸᱜᱟ ᱠᱚ, ᱞᱟᱹᱭ ᱜᱮᱭᱟ ᱾
ᱚᱭ ᱟᱞᱮ ᱥᱮᱱ ᱦᱚᱸ, ᱚᱱᱠᱟ ᱟᱭᱢᱟ ᱢᱮᱱᱟᱜᱼᱟ, ᱡᱮᱢᱚᱱ ᱵᱮᱱ ᱞᱟᱹᱭ ᱠᱮᱜ-ᱟ, ᱥᱟᱨ ᱥᱟᱹᱜᱩᱱ ᱵᱟᱯᱞᱟ, ᱠᱚᱲᱟ ᱯᱟᱦᱴᱟ ᱥᱮᱱ ᱠᱷᱚᱱ ᱠᱚ, ᱦᱤᱡᱩᱜᱼᱟ, ᱤᱱᱟᱹ ᱛᱟᱭᱚᱢ ᱠᱩᱥᱤ ᱨᱟᱹᱡᱤ, ᱦᱩᱭ ᱞᱮᱱ ᱠᱷᱟᱱ, ᱯᱷᱤᱨ ᱱᱟᱦᱟᱜ ᱟᱨᱦᱚᱸ, ᱠᱩᱲᱤ ᱯᱟᱦᱴᱟ ᱥᱮᱱ ᱠᱷᱚᱱ, ᱦᱳᱭ ᱥᱮ ᱾ ᱦᱳᱭ, ᱚᱱᱠᱟ ᱞᱮᱠᱟ ᱜᱮ, ᱨᱮᱟᱨ ᱤᱱᱟᱹ ᱛᱟᱭᱚᱢ ᱥᱟᱨ ᱥᱟᱹᱜᱩᱱ ᱦᱩᱭᱩᱜᱼᱟ, ᱟᱫᱚ ᱵᱷᱮᱜᱟᱨ ᱫᱚ, ᱱᱟᱦᱟᱜ ᱱᱤᱭᱟᱹ ᱠᱚᱜᱮ, ᱵᱷᱮᱜᱟᱨ ᱫᱚ, ᱢᱮᱱᱟᱜ ᱛᱟᱵᱚᱱᱟ, ᱛᱷᱚᱲᱟ ᱜᱟᱱ ᱵᱚᱞᱮ, ᱡᱮᱢᱚᱱ ᱡᱟᱦᱟᱸ ᱥᱮᱱ ᱫᱚ, ᱱᱟᱦᱟᱜ, ᱰᱟᱹᱞᱤᱡ ᱞᱮᱠᱟᱱᱟᱜ ᱨᱮᱠᱚ, ᱫᱮᱡ ᱠᱚᱣᱟ, ᱦᱳᱭ ᱾
ᱫᱮᱡ ᱠᱚᱜᱼᱟ, ᱦᱳᱭ ᱦᱳᱭ, ᱦᱚᱭ, ᱟᱨ ᱡᱟᱦᱟᱸ ᱞᱮ ᱮᱠᱷᱟᱱ ᱫᱚ, ᱚᱱᱟ ᱠᱷᱟᱧᱪᱤ ᱞᱮᱠᱟᱱᱟᱜ ᱨᱮ
ᱦᱳᱭ ᱾
ᱟᱨ, ᱡᱟᱦᱟᱸ ᱥᱮᱱ ᱫᱚ, ᱫᱟᱹᱣᱲᱟᱹ ᱨᱮ, ᱫᱟᱹᱣᱲᱟᱹ ᱨᱮ ᱾
ᱦᱳᱭ, ᱫᱟᱹᱣᱲᱟᱹ ᱨᱮ ᱾᱾ ᱟᱨ ᱟᱥᱮᱱ ᱱᱚᱛᱮ ᱦᱚᱸ, ᱫᱟᱹᱣᱲᱟᱹ ᱜᱮᱭᱟ, ᱥᱮ ᱛᱚᱵᱮ, ᱟᱵᱚ ᱫᱚ, ᱥᱚᱢᱟᱱ ᱜᱮ ᱛᱟᱵᱚᱱᱟ, ᱟᱨ ᱡᱟᱦᱟᱸ ᱥᱮᱱ ᱫᱚ, ᱢᱮᱱᱟᱜᱼᱟ ᱡᱟᱦᱟᱸ ᱥᱮᱱ ᱫᱚ ᱢᱮᱱᱟᱜᱼᱟ, ᱤᱭᱟᱹ ᱛᱩᱞ ᱩᱰᱩᱠ ᱠᱚᱣᱟ ᱠᱚ, ᱛᱷᱟᱹᱨᱤ ᱨᱮ, ᱦᱳᱭ ᱥᱮ
ᱦᱳᱭ ᱦᱳᱭ, ᱟᱨ ᱡᱟᱦᱟᱸᱭ ᱫᱚ, ᱚᱲᱟᱜ ᱠᱷᱚᱱᱟᱜ ᱟᱨ, ᱡᱟᱦᱟᱸᱭ ᱫᱚ, ᱩᱱᱠᱩ ᱡᱟᱦᱟᱸᱭ, ᱡᱟᱸᱣᱟᱭ ᱠᱚᱲᱟ ᱨᱮᱱ, ᱩᱱᱤ ᱨᱤᱱ ᱟᱡ ᱦᱤᱞᱤ ᱛᱟᱠᱚ, ᱩᱱᱠᱩ ᱠᱚ ᱦᱮᱢᱮ ᱩᱰᱩᱠ ᱜᱮᱭᱟ ᱠᱚ᱾ ᱠᱚᱲᱟ ᱫᱚ ᱜᱷᱽᱚᱲᱟ ᱠᱟᱭᱟ ᱠᱚ, ᱟᱨ ᱠᱩᱲᱤ ᱫᱚ ᱦᱮᱸᱵᱮ ᱠᱟᱭᱟ ᱠᱚ, ᱟᱨ ᱦᱮᱵᱮ ᱠᱟᱛᱮᱜ ᱜᱮ᱾
ᱦᱳᱭ, ᱦᱳᱭ ᱚᱱᱮ ᱚᱱᱠᱟ ᱛᱷᱚᱲᱟ ᱵᱷᱮᱜᱟᱨ-ᱵᱷᱮᱜᱟᱨ ᱧᱚᱜ ᱦᱩᱭᱩᱜ᱾
ᱚᱱᱮ ᱚᱱᱠᱟ ᱵᱷᱮᱜᱟᱨ - ᱵᱷᱮᱜᱟᱨ ᱚᱱᱟ ᱫᱚ ᱚᱠᱚᱭ ᱠᱚᱣᱟᱜ ᱪᱚ ᱪᱟᱞᱟᱜᱼᱟ᱾ ᱫᱟᱹᱣᱲᱟᱹ ᱨᱮ ᱵᱟᱝ ᱫᱮᱡᱚᱜ, ᱟᱨ ᱚᱠᱚᱭ ᱠᱚᱣᱟᱜ ᱪᱚ ᱦᱳᱭ᱾ ᱚᱠᱚᱭ ᱠᱚᱣᱟᱜ ᱫᱚ ᱫᱟᱹᱣᱲᱟᱹ ᱨᱮ ᱫᱮᱡᱚᱜ ᱜᱟᱱᱚᱜᱼᱟ᱾ ᱚᱠᱚᱭ ᱠᱚᱣᱟᱜ ᱫᱚ ᱫᱟᱹᱣᱹᱲᱟᱹ ᱨᱮ ᱫᱮᱡᱚᱜ ᱵᱟᱝ ᱜᱟᱱᱚᱜ ᱜᱮᱭᱟ᱾
ᱦᱳᱭ ᱟᱫᱚ ᱚᱱᱮ ᱚᱱᱠᱟ ᱞᱮᱠᱟ᱾ ᱟᱞᱮ ᱥᱮᱱ ᱦᱚᱸ ᱫᱟᱹᱣᱲᱟᱹ ᱨᱮᱠᱚ ᱫᱮᱡᱚᱜ ᱛᱟᱦᱮᱸᱱᱟ᱾ ᱟᱨ ᱡᱮᱢᱚᱱ ᱞᱤᱧ ᱞᱟᱹᱭᱟ ᱠᱤ ᱠᱚᱲᱟ ᱯᱟᱦᱴᱟ ᱥᱮᱱ ᱠᱷᱚᱱ ᱡᱟᱦᱟᱸᱭ, ᱠᱚᱲᱟ ᱠᱚᱲᱟ ᱠᱚ ᱦᱩᱭᱩᱜ ᱛᱟᱦᱮᱸᱱᱟ, ᱥᱮ ᱵᱚᱞᱮ ᱠᱚᱲᱟ ᱨᱮᱱ ᱟᱡ ᱫᱟᱫᱟ ᱛᱟᱠᱚ
ᱦᱩᱸ ᱦᱩᱸ
ᱠᱚᱲᱟ ᱨᱮᱱ ᱟᱡ ᱫᱟᱫᱟ ᱛᱟᱠᱚ ᱾ ᱩᱱᱠᱩ ᱠᱚ ᱛᱩᱜ ᱛᱩᱞ ᱞᱟᱹᱜᱤᱜ ᱠᱚ ᱵᱚᱞᱚᱜ ᱛᱟᱦᱮᱱᱟ, ᱟᱨ ᱡᱟᱦᱟᱸ ᱥᱮᱱ ᱫᱚᱠᱚ ᱞᱟᱹᱭᱟ ᱠᱩᱲᱤ ᱨᱮᱱ ᱱᱟᱦᱟᱜ ᱠᱚ ᱛᱩᱞ ᱩᱰᱩᱠᱮᱭᱟ᱾ ᱦᱳᱭᱥᱮ, ᱟᱨ ᱨᱟᱪᱟᱨᱮ ᱥᱤᱢ ᱦᱩᱭᱩᱜ ᱛᱟᱠᱚ ᱛᱟᱦᱮᱱᱟ᱾ ᱟᱫᱚ ᱢᱮᱱᱠᱷᱟᱱ ᱱᱚᱛᱮ ᱫᱚ ᱨᱟᱪᱟ ᱨᱮᱫᱚ ᱵᱟᱝ ᱾ ᱟᱞᱮᱥᱮᱫ ᱛᱮᱫᱚ ᱦᱩᱭᱩᱜ ᱦᱩᱭᱩᱜ ᱛᱟᱦᱮᱱᱟ᱾ ᱠᱩᱞᱦᱤ ᱨᱮ ᱛᱩᱞ ᱩᱰᱩᱠ
ᱠᱩᱞᱦᱤ ᱨᱮ ᱜᱮ ᱦᱩᱸ, ᱦᱳᱭ᱾
ᱦᱮᱸ ᱠᱩᱞᱦᱤ ᱨᱮᱠᱚ ᱛᱩᱞ ᱩᱰᱩᱠᱮᱭᱟ᱾ ᱵᱟᱹᱦᱩ ᱠᱩᱲᱤ ᱡᱮᱢᱚᱱ ᱢᱚᱬᱮᱸ ᱯᱮ ᱦᱚᱲ ᱠᱚ ᱵᱚᱞᱚᱜᱼᱟ᱾
ᱦᱩᱸ ᱯᱮ ᱦᱚᱲ ᱢᱚᱬᱮᱸ ᱦᱚᱲ ᱠᱚ ᱵᱚᱞᱚᱜᱼᱟ?
ᱦᱳᱭ, ᱟᱨ ᱚᱱᱮ ᱚᱝᱠᱟ ᱠᱚ ᱫᱩᱞ ᱩᱰᱩᱠ ᱠᱟᱛᱮᱜ ᱠᱚ ᱥᱩᱱᱫᱚᱨ ᱫᱷᱟᱱ ᱠᱟᱛᱮᱜ ᱠᱚ ᱟᱫᱮᱨ ᱠᱤᱱᱟ᱾ ᱯᱟᱹᱨᱪᱷᱟᱹᱣ ᱟᱫᱮᱨ ᱠᱟᱛᱮᱫ ᱠᱚ
ᱦᱩᱸ᱾ ᱦᱩᱸ᱾ ᱟᱞᱮ ᱥᱮᱜ ᱦᱚᱸ ᱚᱝᱠᱟᱜᱮ᱾